ᱦᱮᱞᱳ ᱾
ᱦᱮᱸ ᱜᱚᱢᱠᱮ ᱡᱚᱦᱟᱨ ᱜᱮ ᱾
ᱦᱮᱸ ᱡᱚᱦᱟᱨ ᱜᱮ ᱾
ᱦᱩᱸ ᱛᱚ ᱜᱚᱢᱠᱮ ᱟᱞᱟᱝ ᱡᱟᱦᱟᱸ ᱞᱟᱝ ᱨᱚᱯᱚᱲ ᱠᱟᱱ ᱛᱟᱦᱮᱸᱜ-ᱟ
ᱦᱮᱸ ᱾
ᱱᱚᱣᱟ ᱛᱟᱞᱮ ᱛᱟᱞᱮ ᱵᱤᱞᱤ ᱠᱚᱨᱮᱱᱟᱜ ᱾ ᱛᱟᱞᱮ ᱡᱟᱦᱟᱸ ᱞᱟᱹᱭᱮᱫᱟ ᱛᱚ ᱜᱚᱢᱠᱮ ᱱᱮᱛᱟᱨ ᱫᱚ ᱚᱱᱮ ᱟᱞᱮ ᱫᱚ ᱦᱩᱸ ᱯᱟᱹᱦᱤᱞ ᱫᱚ ᱚᱱᱮ ᱛᱟᱦᱞᱮ ᱡᱚᱠᱷᱚᱱ ᱵᱤᱞᱤᱜ-ᱟ ᱵᱤᱞᱤ ᱠᱟᱛᱮᱫ ᱚᱱᱟ ᱨᱟᱯᱟᱜ ᱠᱟᱛᱮᱫ ᱦᱚᱸᱞᱮ ᱡᱚᱢ ᱵᱟᱲᱟ ᱟᱠᱟᱫᱟ ᱨᱟᱯᱟᱜ ᱠᱟᱛᱮᱜ ᱾
ᱨᱟᱯᱟᱜ ᱨᱟᱯᱟᱜ ᱠᱟᱛᱮ ᱵᱟᱝ ᱾
ᱟᱪᱪᱷᱟ ᱟᱪᱪᱷᱟ ᱾ ᱟᱞᱮ ᱫᱚ ᱜᱚᱝᱠᱮ ᱨᱟᱯᱟᱜ ᱠᱟᱛᱮ ᱞᱮ ᱡᱚᱢ ᱵᱟᱲᱟ ᱟᱠᱟᱫᱟ ᱟᱨ ᱟᱹᱰᱤ ᱵᱷᱟᱜᱮ ᱵᱩᱡᱷᱟᱹᱜ-ᱟ ᱾
ᱦᱮᱸ ᱾
ᱢᱟᱱᱮ ᱵᱮᱨᱛᱮ ᱵᱤᱞᱤ ᱠᱟᱛᱮᱜ ᱢᱟᱠᱤ ᱵᱮᱨᱮᱞ ᱵᱮᱨᱮᱞ ᱜᱮ ᱛᱟᱦᱮᱱᱟ ᱟᱫᱚ ᱟᱨ ᱨᱟᱯᱟᱜ ᱠᱟᱛᱮ ᱠᱷᱟᱱ ᱫᱚ ᱠᱟᱹᱡ ᱢᱟᱱᱮ ᱦᱟᱞᱠᱟ ᱥᱮᱸᱜᱮᱞ ᱨᱮ ᱤᱭᱟᱹ ᱟᱸᱜᱽᱨᱟ ᱨᱮ ᱠᱟᱹᱡ ᱰᱷᱤᱯᱟᱹᱣ ᱠᱟᱛᱮᱫ ᱡᱚᱢ ᱟᱞᱮ ᱾ ᱛᱚ ᱚᱱᱟ ᱩᱱᱫᱚ ᱠᱟᱹᱡ ᱵᱷᱟᱜᱤ ᱧᱚᱜ ᱵᱩᱡᱷᱟᱹᱜ-ᱟ ᱾
ᱟᱪᱪᱷᱟ ᱾
ᱵᱮᱨᱮᱞ ᱴᱟᱭᱤᱯ ᱵᱟᱝ ᱵᱩᱡᱷᱟᱹᱜᱼᱟ ᱟᱫᱚ᱾ ᱚᱱᱟ ᱱᱟᱦᱟᱜ ᱚᱱᱠᱟ ᱠᱟᱛᱷᱟ ᱛᱮᱦᱚᱸᱞᱮ ᱡᱚᱢ ᱵᱟᱲᱟᱭ ᱜᱮᱭᱟ ᱟᱞᱮ ᱫᱚ᱾
ᱟᱫᱚ ᱤᱧ ᱛᱚ ᱵᱟᱢ ᱡᱚᱢ ᱵᱟᱲᱟᱣ ᱠᱟᱜ-ᱟ ᱛᱟᱦᱚᱞᱮ ᱡᱚᱢ ᱠᱟᱛᱮ᱾
ᱦᱮᱸ ᱜᱚᱢᱠᱮ ᱧᱮᱞ ᱵᱤᱱ ᱟᱹᱰᱤ ᱵᱷᱟᱜᱤ ᱵᱩᱡᱷᱟᱹᱜ-ᱟ᱾ ᱟᱞᱮ ᱱᱚᱣᱟ ᱱᱚᱣᱟ ᱠᱚᱨᱮ ᱫᱚᱠᱚ ᱯᱮᱨᱟᱭ ᱦᱚᱲ ᱜᱮᱠᱚ ᱡᱚᱢᱟ ᱨᱟᱯᱵ ᱠᱟᱛᱮᱫ᱾
ᱦᱩᱸ᱾
ᱛᱚ ᱜᱚᱢᱠᱮ ᱟᱵᱚᱱᱟᱜ ᱯᱚᱨᱚᱵᱽ ᱠᱚ ᱢᱮᱱᱟᱜ ᱛᱟᱵᱚᱱᱟ ᱦᱮᱸᱥᱮ ᱥᱚᱨᱦᱟᱭ ᱯᱚᱨᱚᱵᱽ, ᱥᱟᱠᱨᱟᱛ ᱯᱚᱨᱚᱵᱽ᱾ ᱟᱹᱰᱤᱜᱟᱱ ᱯᱚᱨᱚᱵᱽ ᱢᱮᱱᱟᱜ ᱛᱟᱵᱚᱱᱟ ᱛᱚ ᱥᱚᱨᱦᱟᱭ ᱫᱚ ᱟᱯᱮ ᱥᱮᱫ ᱯᱮ ᱢᱟᱱᱟᱣ ᱜᱮᱭᱟ᱾ ᱥᱚᱨᱦᱟᱭ ᱯᱚᱨᱚᱵᱽ ᱢᱟᱱᱮ ᱡᱟᱦᱟᱸ ᱵᱚᱱ ᱞᱟᱹᱭᱮᱫ ᱠᱟᱱᱟ ᱠᱷᱩᱱᱴᱟᱹᱣ᱾
ᱦᱮᱸ ᱠᱷᱩᱱᱴᱟᱹᱣ ᱫᱚ ᱦᱚᱭᱩᱜ ᱜᱮᱭᱟ᱾
ᱦᱮᱸ ᱛᱚ ᱜᱚᱢᱠᱮ ᱥᱦᱨᱟᱭ ᱯᱚᱨᱚᱵᱽ ᱛᱤᱱᱟᱹᱜ ᱫᱤᱱ ᱯᱮ ᱢᱟᱱᱟᱣᱟ?
ᱥᱚᱦᱨᱟᱭ ᱯᱚᱨᱚᱵᱽ ᱫᱚ ᱴᱷᱤᱠ ᱟᱛᱮᱜᱮ ᱵᱟᱹᱱ ᱫᱟᱲᱮᱜ ᱠᱟᱱᱟ᱾
ᱦᱮᱸ ᱱᱚᱣᱟ ᱠᱷᱩᱱᱴᱟᱹᱣ ᱵᱮᱤᱱ ᱵᱟᱲᱟᱭᱟ ᱛᱚ?
ᱦᱮᱸ᱾
ᱦᱮᱸ ᱠᱷᱩᱱᱴᱟᱹᱣ ᱯᱚᱨᱚᱵᱽ ᱜᱮᱞᱤᱧ ᱞᱟᱹᱭᱮᱫᱟ ᱢᱟᱱᱮ
ᱟᱫᱚ ᱦᱩᱭ ᱫᱚ ᱦᱩᱭᱩᱜ ᱜᱮᱭᱟ ᱟᱫᱚ ᱛᱤᱱᱟᱹᱜ ᱫᱤᱱ ᱠᱚᱨᱟᱣ ᱜᱮᱭᱟ ᱠᱚ ᱚᱱᱟ ᱫᱚ ᱵᱟᱝ ᱵᱟᱰᱟᱭ ᱜᱮᱭᱟ᱾
ᱚ ᱛᱟᱦᱚᱞᱮ ᱜᱚᱢᱠᱮ ᱠᱷᱩᱱᱴᱟᱹᱣ ᱫᱚ ᱯᱩᱱ ᱯᱩᱱ ᱫᱤᱱ ᱵᱚᱱ ᱢᱟᱱᱟᱣ ᱜᱮᱭᱟ ᱢᱟᱱᱮ ᱟᱞᱮᱥᱮᱫ ᱫᱚ ᱯᱩᱱ ᱫᱤᱱ ᱜᱮ᱾
ᱦᱮᱸ᱾
ᱛᱚ ᱯᱚᱱ ᱫᱤᱱ ᱨᱮ ᱫᱤᱱᱜᱮ ᱡᱟᱦᱟᱸ ᱰᱟᱹᱟᱝᱨᱤ ᱵᱚᱱ ᱟᱨᱩᱵ ᱟᱨᱩ ᱟᱹᱨᱩᱵ ᱠᱚᱣᱟ ᱞᱟᱜᱟᱛᱟᱨ ᱯᱩᱱ ᱫᱤᱱ᱾
ᱟ᱾
ᱰᱟᱝᱨᱤ ᱚᱱᱛᱮ ᱠᱚ ᱟᱹᱨᱩᱵ ᱠᱚᱜᱮᱭᱟ?
ᱦᱮᱸ᱾
ᱦᱮᱸ ᱛᱟᱨᱯᱚᱨᱮ ᱛᱟᱨᱯᱚᱨᱮ ᱞᱥᱜ-ᱞᱟᱜᱟᱛᱟᱨ ᱯᱮ ᱫᱤᱱ ᱥᱮ ᱛᱤᱱᱟᱹᱜ ᱫᱤᱱ ᱥᱩᱱᱩᱢ ᱵᱚᱱ ᱚᱡᱽ-ᱚᱡᱚᱜ ᱟᱠᱚᱣᱟ ᱢᱟᱱᱮ ᱰᱨᱮᱧ ᱨᱮ᱾
ᱦᱩᱸ᱾
ᱚᱱᱮ ᱚᱱᱠᱟ ᱢᱮᱱᱟᱜ-ᱟ ᱥᱩᱱᱩᱢ ᱥᱩᱱᱩᱢ ᱠᱚᱯᱮ ᱚᱡᱚᱜ ᱠᱚᱜᱮᱭᱟ?
ᱦᱮᱸ᱾
ᱛᱟᱨᱯᱚᱨᱮ ᱪᱷᱚᱯ ᱠᱚᱣᱟᱵᱚᱱ ᱪᱷᱚᱯ ᱠᱚ ᱢᱮᱱᱟᱜ ᱜᱮᱭᱟ?
ᱦᱮᱸ ᱚᱱᱟ ᱠᱚᱫᱚ ᱢᱮᱱᱟᱜ ᱜᱮᱭᱟ᱾
ᱦᱮᱸ ᱛᱟᱯᱚᱨᱮ ᱜᱚᱢᱠᱮ ᱠᱷᱩᱱᱴᱟᱹᱣ ᱛᱟᱨ ᱞᱟᱦᱟ ᱫᱤᱱ᱾ ᱢᱟᱱᱮ ᱡᱮᱦᱤᱞᱳᱜ ᱵᱚᱱ ᱠᱷᱩᱱᱴᱟᱹᱣ ᱠᱚᱣᱟ᱾
ᱦᱩᱸ᱾
ᱞᱟᱦᱟ ᱫᱤᱱ ᱡᱟᱜᱟᱣ ᱡᱟ-ᱡᱟ-ᱡᱟᱜᱟᱣ ᱠᱚᱣᱟᱞᱮ ᱡᱟᱜᱟᱣᱱᱟ᱾ ᱡᱟᱜᱟᱱ ᱦᱤᱞᱳᱜᱛᱮᱫ ᱢᱟᱱᱮ ᱴᱟᱢᱟᱠ ᱛᱩᱢᱫᱟᱜ ᱟᱛᱮᱜ ᱯᱨᱚᱛᱛᱮᱠ ᱚᱲᱟᱜ ᱨᱮ ᱡᱟᱦᱟᱸ ᱛᱤᱱᱟᱹᱜ ᱩᱸᱢ ᱯᱨᱚᱛᱛᱮᱠ ᱚᱲᱟᱜ ᱨᱮ ᱰᱟᱝᱨᱤ ᱠᱚᱞᱮ ᱡᱟᱜᱟᱱ ᱠᱚᱣᱟ ᱢᱚᱱᱮ ᱠᱚᱢ ᱵᱤᱥᱤ ᱚᱲᱟᱜ ᱨᱮᱠᱚ ᱛᱟᱦᱮᱱ ᱜᱮᱭᱟ ᱛᱚ ᱛᱚ᱾
ᱦᱩᱸ᱾
ᱡᱟᱜᱟᱣ ᱞᱮ ᱪᱟᱞᱟᱜ ᱜᱮᱭᱟ ᱛᱚ ᱚᱱᱟ ᱡᱟᱜᱟᱣ ᱫᱚ ᱟᱯ-ᱟᱯᱮ ᱚᱱᱛᱮ ᱫᱚ ᱢᱮᱱᱟᱜ ᱟᱥᱮ ᱵᱟᱝ?
ᱵᱟᱝ ᱚᱱᱟ ᱫᱚ ᱵᱟᱹᱱᱩᱜᱼᱟ ᱟᱞᱮ ᱱᱚᱱᱛᱮ᱾
ᱟᱪᱪᱷᱟ ᱟᱪᱪᱷᱟ ᱛᱟᱞᱦᱮ ᱡᱟᱜᱟᱣ ᱯᱚᱨ ᱫᱤᱱ ᱡᱟᱦᱟᱸ ᱠᱷᱩᱱᱴᱟᱹᱣ᱾ ᱠᱷᱩᱱᱴᱟᱹᱣ ᱢᱟᱱᱮ ᱡᱟᱦᱟᱸ ᱵᱚᱱ
ᱟᱸ᱾
ᱴᱟᱢᱟᱠ ᱛᱩᱢᱫᱟᱜ ᱛᱮᱵᱚᱱ ᱛᱚᱞ ᱠᱟᱛᱮ ᱵᱩᱱ ᱤᱭᱟᱹ ᱠᱚᱣᱟ, ᱜᱩᱱᱴᱟᱹᱣ ᱠᱚᱣᱟ᱾
ᱦᱮᱸ, ᱦᱮᱸ ᱚᱱᱟ ᱫᱚ ᱢᱮᱱᱟᱜᱼᱟ᱾
ᱛᱚ ᱢᱟᱱᱮ ᱡᱟᱜᱟᱱ ᱫᱚ ᱵᱟᱵᱚᱱ ᱵᱟᱯᱮ ᱡᱟᱜᱟᱱ ᱠᱚᱣᱟ ᱚᱱᱟ ᱚᱱᱛᱮ ᱫᱚ ᱠᱤᱱᱛᱩ ᱱᱚᱣᱟ ᱡᱟᱦᱟᱸ ᱛᱚ-ᱛᱚ ᱟᱨᱩᱵ ᱥᱟᱯᱷᱟ ᱥᱩᱱᱩᱢ ᱠᱚ ᱚᱡᱚᱜ ᱪᱷᱚᱠ ᱠᱚ ᱢᱟᱱᱮ ᱛᱟᱨᱯᱚᱨ ᱱᱚᱣᱟ ᱠᱷᱩᱱᱴᱟᱹᱣ ᱡᱟᱦᱟᱸ, ᱛᱚᱞ ᱠᱟᱛᱮ ᱡᱟᱦᱟᱸ ᱵᱚᱱ ᱦᱟᱨ ᱛᱟ ᱠᱚᱛᱮ ᱵᱚᱱ
ᱦᱟᱸ
ᱡᱟᱦᱟᱸ ᱵᱚᱱ ᱠᱷᱩᱱᱴᱟᱹᱣ ᱠᱚᱣᱟ᱾
ᱦᱩᱸ᱾
ᱚᱱᱟ ᱠᱚᱫᱚ ᱦᱮᱱᱟᱜᱼᱟ᱾
ᱦᱟᱸ᱾
ᱛᱚ ᱜᱚᱢᱠᱮ ᱠᱷᱩᱱᱴᱟᱹᱣ ᱫᱚ ᱪᱮᱫ ᱪᱮᱫ ᱯᱮ ᱯᱤᱴᱷᱟᱹᱭᱟ?
ᱟᱫᱚ ᱟᱞᱮ-ᱟᱞᱮ ᱟᱹᱛᱩ ᱨᱮᱫᱚ ᱠᱷᱩᱱᱴᱟᱹᱣ ᱫᱚ ᱵᱟᱝ ᱦᱩᱭᱩᱜ ᱜᱮᱭᱟ᱾
ᱦᱮᱸ᱾
ᱟᱫᱚ ᱠᱷᱩᱱᱴᱟᱹᱣ ᱥᱟᱭᱤᱰ ᱠᱷᱚᱱ ᱡᱟᱦᱟᱸ ᱠᱚ ᱱᱤᱭᱚᱢ ᱠᱚ ᱯᱟᱞᱚᱱ ᱜᱮᱭᱟ ᱠᱚ ᱩᱥ ᱢᱤᱫᱴᱟᱝ ᱯᱚᱨᱚᱵᱽ ᱞᱮᱠᱟ᱾
ᱦᱮᱸ᱾
ᱟᱫᱚ ᱚᱱᱟᱴᱟᱜ ᱫᱚ ᱟᱞᱮ ᱟᱛᱩ ᱨᱮᱫᱚ ᱵᱟᱝ ᱦᱩᱭᱩᱜ ᱜᱮᱭᱟ᱾
ᱦᱮᱸᱛᱚ ᱜᱚᱢᱠᱮ ᱠᱷᱩᱱᱴᱟᱹᱣ ᱢᱟ ᱵᱟᱝ ᱦᱳᱭᱳᱜᱼᱟ, ᱛᱚ ᱚᱱᱟ ᱯᱚᱨᱚᱵᱽ ᱯᱮ ᱢᱟᱱᱟᱣ ᱟ ᱥᱮ ᱵᱟᱝ?
ᱵᱟᱝ᱾
ᱯᱚᱨᱚᱵᱽ ᱦᱚᱸ ᱵᱟᱠᱚ ᱢᱟᱱᱟᱣ ᱜᱮᱭᱟ?
ᱵᱟᱝ᱾
ᱟᱪᱪᱷᱟ, ᱟᱪᱪᱷᱟ ᱛᱚ ᱱᱚᱣᱟ ᱢᱟ ᱟᱪᱪᱷᱟ ᱱᱚᱣᱟ ᱫᱚ ᱜᱚᱢᱠᱮ ᱟᱯᱮ ᱫᱚ ᱯᱟᱹᱦᱤᱞ ᱠᱷᱚᱱᱟᱜ ᱜᱮ ᱧᱮᱞ ᱦᱤᱡᱩᱜ ᱠᱟᱱᱟ, ᱥᱮ ᱱᱮᱛᱟᱨ ᱜᱮ ᱵᱟᱝ ᱦᱩᱭᱩᱜ ᱠᱟᱱᱟ?
ᱵᱟᱝ ᱱᱮᱛᱟᱨ ᱠᱷᱚᱱ ᱠᱟᱹᱴᱤᱡ ᱟᱥᱛᱮ ᱟᱥᱛᱮ ᱵᱚᱱᱫᱮᱭ ᱤᱫᱤᱜ ᱠᱟᱱᱟ᱾
ᱟᱪᱪᱷᱟ, ᱟᱪᱪᱷᱟ᱾ ᱛᱚ ᱜᱚᱢᱠᱮ ᱟᱯᱮᱨᱮᱱ ᱨᱮᱱ ᱡᱟᱦᱟᱸᱭ ᱯᱟᱹᱦᱤᱞ ᱦᱟᱯᱲᱟᱢ ᱠᱚ ᱥᱮ ᱫᱤᱥ ᱱᱚᱣᱟ ᱟᱛᱩ ᱠᱚᱨᱮᱱ ᱦᱚᱲ ᱠᱚ ᱵᱟᱠᱚ ᱞᱟᱹᱭ ᱵᱟᱲᱟᱭ ᱫᱟ ᱡᱮ ᱱᱚᱣᱟ ᱠᱚ ᱵᱟᱠᱚ ᱵᱟᱵᱚᱱ ᱠᱚᱨᱟᱣᱮᱫᱟ ᱱᱚᱣᱟ ᱠᱚᱫᱚ ᱦᱩᱸ ᱱᱚᱶᱟ ᱠᱚ ᱱᱤᱭᱟ, ᱵᱟᱠᱚ ᱠᱟᱛᱷᱟ ᱵᱟᱠᱚ ᱨᱟᱠᱟᱵ ᱮᱫᱟ᱾
ᱦᱩᱸ ᱵᱟᱝ ᱚᱱᱠᱟ ᱧᱤᱨ ᱪᱟᱵᱟ ᱮᱫᱟᱠᱚ᱾
ᱟᱪᱪᱷᱟ, ᱟᱪᱪᱷᱟ ᱛᱚ ᱜᱚᱝᱠᱮ ᱱᱚᱣᱟ ᱢᱟ ᱴᱷᱤᱠ ᱵᱟᱝ ᱦᱩᱭᱩᱜ ᱠᱟᱱᱟ ᱟᱵᱚ ᱥᱚᱢᱟᱡᱽ ᱨᱮᱱᱟᱜ ᱡᱟᱦᱟᱸ ᱯᱚᱨᱚᱵᱽ ᱠᱚᱢ ᱯᱚᱨᱚᱵᱽ ᱠᱚ ᱢᱮᱱᱟᱜ-ᱟ ᱚᱱᱟ ᱠᱚᱫᱚ ᱠᱚᱨᱟᱣ ᱞᱟᱹᱠᱛᱤᱜ ᱠᱟᱱᱟ᱾
ᱦᱮᱸ ᱠᱚᱨᱟᱣ ᱞᱟᱹᱠᱛᱤ ᱟᱫᱚ ᱡᱷᱚᱛᱚ ᱱᱤᱡᱮᱨ ᱱᱤᱡᱮ ᱞᱮᱠᱟ ᱦᱮᱱᱟᱜ ᱠᱚᱣᱟ ᱥᱮ᱾
ᱟᱪᱪᱷᱟ, ᱟᱪᱪᱷᱟ ᱚᱱᱮ ᱟᱵᱚ ᱠᱟᱹᱴᱤᱜᱟ ᱠᱟᱹᱴᱤᱡ ᱫᱤᱠᱩ ᱠᱚᱣᱟᱜ ᱯᱚᱨᱚᱵᱽ ᱵᱚᱱ ᱢᱟᱱᱟᱣ ᱫᱟ᱾
ᱦᱮᱸ᱾
ᱦᱩᱸ᱾
ᱡᱮᱢᱚᱱ ᱟᱵᱚᱣᱟᱜ ᱡᱮᱢᱚᱱ ᱥᱟᱠᱨᱟᱛ ᱦᱮᱱᱟᱜ-ᱟ᱾
ᱦᱮᱸ᱾
ᱥᱟᱠᱨᱟᱛ ᱫᱚ ᱥᱟᱱᱛᱟᱲᱟᱜ ᱯᱚᱨᱚᱵᱽ ᱠᱟᱱᱟ᱾
ᱮᱠᱫᱚᱢ᱾
ᱠᱤᱱᱛᱩ ᱚᱱᱟ ᱯᱚᱨᱚᱵᱽ ᱤᱭᱟᱹᱭ ᱫᱟᱠᱚ ᱫᱤᱠᱩ ᱠᱚ, ᱯᱟᱨᱚᱢ ᱫᱟᱠᱚ᱾
ᱮᱫᱚᱢ ᱛᱚ ᱜᱚᱝᱠᱮ ᱟᱵᱚᱱᱟᱜ ᱦᱚᱸᱜ-ᱚᱭ ᱡᱮᱢᱚᱱ ᱥᱟᱠᱨᱟᱛ ᱯᱚᱨᱚᱵᱽ ᱥᱟᱠᱨᱟᱛ ᱯᱚᱨᱚᱵᱽ ᱫᱚ ᱟᱯᱮ ᱫᱚ ᱛᱤᱱᱟᱹᱜ ᱫᱤᱱ ᱯᱮ ᱢᱟᱱᱟᱣ ᱜᱮᱭᱟ᱾
ᱟᱸᱞᱮ ᱫᱚ
ᱚᱱᱠᱟ ᱜᱮ ᱵᱟᱨ ᱫᱤᱱ
ᱦᱮᱸ
ᱚᱱᱠᱟ ᱵᱟᱨ ᱯᱮ ᱫᱤᱱ
ᱟᱪᱪᱷᱟ ᱛᱚ ᱜᱚᱝᱠᱮ ᱫᱚ ᱥᱟᱠᱨᱟᱛ ᱫᱚ ᱡᱮᱢᱚᱱ ᱟᱹᱰᱤ ᱢᱤᱫᱴᱟᱝ ᱨᱟᱹᱥᱠᱟᱹ ᱥᱮ ᱨᱟᱹᱥᱠᱟᱹ ᱨᱚᱢᱚᱡᱽ ᱟᱛᱮᱜ ᱵᱚᱱ ᱯᱟᱨᱚᱢᱟ ᱚᱱᱟ ᱯᱚᱨᱚᱵᱽ ᱫᱚ
ᱦᱮᱸ
ᱛᱚ ᱥᱟᱠᱨᱟᱛ ᱨᱮᱫᱚ ᱯᱟᱛᱲᱟ ᱯᱤᱴᱷᱟᱹ ᱠᱚ ᱵᱮᱱᱟᱣ ᱜᱮᱭᱟ᱾
ᱦᱮᱸ
ᱛᱚ ᱥᱟᱠᱨᱟᱛ ᱯᱩᱭᱞᱩ ᱦᱤᱞᱳ ᱫᱚ ᱪᱮᱫ ᱪᱮᱫ ᱦᱩᱭᱩᱜ ᱜᱮᱭᱟ ᱢᱟᱱᱮ ᱯᱩᱭᱞᱩ ᱫᱤᱱ?
ᱯᱩᱭᱨᱩ ᱫᱤᱱ ᱫᱚ ᱥᱩᱠᱨᱤ ᱠᱚ ᱜᱚᱡᱮ ᱜᱮᱭᱟ ᱠᱚ
ᱦᱮᱸ
ᱡᱟᱦᱟᱸ ᱫᱤᱱ ᱨᱮ
ᱦᱮᱸ
ᱟᱫᱚ ᱟᱯᱮ ᱚᱱᱛᱮ ᱫᱤᱥᱚᱢ ᱚᱱᱛᱮ ᱤᱭᱟ ᱚᱱᱟ ᱪᱮᱜ ᱥᱟᱠᱟᱢ ᱠᱚ ᱞᱟᱹᱭ ᱜᱮᱭᱟ ᱠᱚ᱾
ᱦᱩᱸ ᱥᱟᱨᱡᱚᱢ ᱥᱟᱠᱟᱢ
ᱥᱟᱨᱡᱚᱢ ᱥᱟᱠᱟᱢ ᱛᱮ ᱯᱤᱴᱷᱟᱹᱣ ᱜᱮᱭᱟ ᱯᱮ ᱟᱞᱮ ᱫᱚ ᱱᱚᱱᱛᱮ, ᱠᱟᱭᱨᱟ ᱥᱟᱠᱟᱢ ᱛᱮ᱾
ᱟᱪᱪᱷᱟ ᱢᱟᱱᱮ ᱥᱟᱨᱡᱚᱢ ᱥᱟᱠᱟᱢ ᱫᱚ ᱵᱟᱯᱮ ᱧᱟᱢ ᱜᱮᱭᱟ ᱚᱱᱛᱮ
ᱦᱚᱸ ᱡᱟᱸᱦᱟᱭ ᱠᱚ ᱟᱹᱜᱩᱭ ᱜᱮᱭᱟ ᱠᱚ ᱠᱚᱨᱟᱣ ᱜᱮᱭᱟ ᱠᱚ ᱵᱟᱦᱟᱱ ᱫᱚ ᱠᱟᱭᱨᱟ ᱥᱟᱠᱟᱢ ᱛᱮᱜᱮ ᱦᱩᱭᱩᱜ ᱜᱮᱭᱟ᱾
ᱟᱪᱪᱷᱟ ᱛᱚ ᱜᱚᱢᱠᱮ ᱮᱸ ᱯᱤᱴᱷᱟᱹ ᱢᱟᱱᱮᱫ ᱯᱤᱴᱷᱟᱹᱭᱟᱯᱮ ᱛᱤᱥ ᱦᱤᱞᱳᱜ ᱡᱮᱦᱤᱞᱳᱜ ᱥᱩᱠᱨᱤ ᱠᱚᱠᱚᱝ ᱜᱚᱡᱮᱭᱟ ᱩᱱ-ᱩᱱ ᱦᱤᱞᱳᱜ ᱜᱮ ᱥᱮ ᱛᱟᱨ ᱯᱚᱨ ᱫᱤᱱ ᱡᱮᱦᱤᱞᱳᱜ ᱠᱚ ᱛᱩᱯᱩᱱᱟ
ᱵᱟᱝ ᱚᱱᱟ ᱞᱟᱦᱟ ᱫᱤᱱ ᱠᱚ ᱡᱟᱦᱟᱸᱭ ᱫᱤ
ᱡᱮ ᱦᱤᱞᱳᱜ ᱥᱩᱠᱨᱤ ᱦᱮᱸ ᱢᱟᱱᱮ ᱩᱱ ᱦᱤᱞᱚᱜ ᱟᱹᱭᱩᱵ ᱵᱮᱲᱟ ᱦᱮᱸᱥᱮ
ᱦᱮᱸ
ᱟᱪᱪᱷᱟ ᱛᱚ ᱜᱚᱝᱠᱮ ᱩᱱ ᱦᱤᱞᱳᱜ ᱫᱚ ᱯᱤᱴᱷᱟᱹ ᱵᱟᱲᱟᱭᱟ ᱯᱮ ᱛᱟᱨᱯᱚᱨᱮ ᱯᱤᱴᱷᱟᱹ ᱠᱚ ᱤᱥᱤᱱ ᱵᱟᱲᱟ ᱠᱟᱛᱮᱫ ᱠᱤ ᱡᱟᱦᱟᱸ ᱵᱚᱱ ᱦᱟᱺᱰᱤ ᱥᱮ ᱩᱸᱢ ᱦᱟᱺᱰᱤ ᱯᱟᱹᱣᱨᱟᱹ ᱠᱟᱹᱴᱤᱡ ᱵᱚᱱ ᱪᱚᱰᱚᱨᱟ ᱦᱮᱸ ᱥᱮ
ᱦᱮᱸ
ᱦᱮᱸ ᱛᱚ ᱛᱟᱨᱯᱚᱨᱮ ᱚᱮ ᱡᱚᱢ ᱵᱟᱲᱟ ᱠᱟᱛᱮᱜ ᱟᱫᱚᱵᱚᱱ ᱚᱱᱟ ᱧᱤᱫᱟᱹ ᱫᱚᱵᱚᱱ ᱯᱟᱨᱚᱢᱟ ᱛᱟᱦᱞᱮ ᱫᱚᱥᱟᱨ ᱫᱤᱱ ᱫᱚ ᱟᱫᱚ ᱛᱩᱯᱩᱱᱟ ᱵᱚᱱ᱾ ᱛᱩᱯᱩ ᱵᱚᱱ ᱪᱟᱞᱟᱜᱼᱟ ᱥᱮᱛᱟᱜ ᱨᱮ ᱥᱮ ᱵᱷᱳᱨᱛᱮ?
ᱵᱟᱝ ᱵᱷᱳᱨ ᱛᱮᱜᱮ᱾
ᱟᱱᱟᱹᱜ ᱵᱷᱳᱨ ᱫᱚ ᱵᱟᱝ ᱠᱟᱹᱴᱤᱡ ᱢᱟᱨᱥᱟᱞ ᱠᱟᱛᱮᱜ ᱜᱮ᱾
ᱦᱮᱸ᱾
ᱛᱟᱨᱯᱚᱨᱮ ᱡᱮᱢᱚᱱ ᱱᱟᱣᱟ ᱡᱟᱢᱟ ᱯᱮᱱ ᱵᱚᱱ ᱦᱚᱨᱚᱜᱟ ᱟᱵᱚ ᱟᱯᱮ ᱥᱮᱫ ᱫᱚ ᱱᱟᱣᱟ ᱡᱟᱢᱟ ᱯᱮᱱ ᱠᱚ ᱦᱚᱨᱚᱜᱟ?
ᱦᱮᱸ ᱦᱚᱨᱚᱜ ᱜᱮᱭᱟ ᱠᱚ᱾
ᱛᱟᱨᱯᱚᱨᱮ ᱩᱸᱜ ᱡᱮᱢᱚᱱ ᱵᱩᱲᱦᱤ ᱠᱩᱢᱵᱟᱹ ᱟᱞᱮ ᱫᱚᱞᱮ ᱵᱮᱱᱟᱣᱟ, ᱟᱯᱮ ᱚᱱᱟ ᱠᱚᱨᱮ ᱫᱚ ᱵᱮᱱᱟᱣ ᱜᱮᱭᱟ ᱠᱩᱢᱵᱷᱟᱹ?
ᱦᱮᱸ ᱟᱞᱮ ᱫᱚ ᱮᱢᱱᱤ ᱡᱟᱦᱟᱸᱱᱟᱜ ᱥᱟᱦᱟᱱ ᱛᱮᱜᱮ ᱠᱚᱨᱟᱣ ᱜᱮᱭᱟ ᱞᱮ᱾
ᱟᱪᱪᱷᱟ ᱚᱱᱮ ᱩᱱ ᱩᱱ ᱦᱤᱞᱳᱜ ᱫᱚ ᱟᱵᱚ ᱫᱚ ᱥᱮᱛᱟᱜ ᱨᱮᱜᱮ ᱵᱚᱱ ᱛᱩᱯᱩᱱᱟ ᱦᱮᱸᱥᱮ?
ᱦᱮᱸ᱾
ᱛᱟᱨᱯᱚᱨᱮ ᱱᱚᱣᱟ ᱱᱟᱣᱟ ᱡᱟᱢᱟ ᱯᱮᱱᱴ ᱠᱚᱵᱚᱱ ᱦᱚᱨᱚᱜᱟ,
ᱦᱮᱸ᱾
ᱦᱮᱸ ᱛᱟᱨᱯᱚᱨᱮ ᱩᱱ ᱦᱤᱞᱚᱜ ᱫᱚ ᱛᱟᱨᱯᱚᱨᱮ ᱟᱨᱦᱚ ᱠᱟᱹᱴᱤᱡ ᱵᱚᱱ ᱚᱲᱟᱜ ᱠᱚᱨᱮ ᱵᱚᱱ ᱵᱚᱸᱜᱟ ᱵᱩᱨᱩᱭᱟ ᱛᱩ-ᱛᱩᱯᱩ ᱵᱟᱲᱟ ᱠᱟᱛᱮᱜ ᱦᱮᱸᱥᱮ?
ᱦᱮᱸ᱾
ᱛᱟᱨᱯᱚᱨᱮ ᱩᱱ-ᱩᱱᱦᱤᱞᱳᱜ ᱫᱚ ᱵᱷᱟᱹᱜᱤ ᱵᱷᱟᱹᱜᱤ ᱵᱩᱱ ᱡᱚᱢ ᱧᱩᱭᱟ ᱡᱤᱞ ᱦᱟᱹᱠᱩ᱾
ᱦᱮᱸ᱾
ᱛᱚᱜᱮ ᱢᱟᱱᱮ ᱯᱚᱨᱚᱵᱽ ᱠᱟᱱ ᱛᱟᱵᱚᱱᱟ ᱛᱚ ᱛᱟᱨᱯᱚᱨᱮ ᱛᱟᱨᱟᱥᱤᱧ ᱫᱚ ᱜᱚᱢᱠᱮ ᱟᱞᱮ ᱫᱚ ᱮᱥᱯᱳᱨᱴ ᱠᱚᱞᱮ ᱫᱚᱦᱚᱭᱟ ᱮᱥᱯᱳᱨᱴᱥ ᱠᱚ ᱟᱯᱮ ᱚᱱᱛᱮ ᱥᱯᱳᱨᱴ ᱠᱚᱯᱮ ᱫᱚᱦᱚᱭ ᱜᱮᱭᱟ?
ᱞᱟᱦᱟ ᱛᱮᱫᱚ ᱛᱟᱦᱮᱸ ᱠᱟᱱᱟ ᱟᱫᱚ ᱱᱮᱛᱟᱨ ᱫᱚ ᱩᱱᱟᱹᱜ ᱫᱚ ᱵᱟᱝ ᱵᱟᱝ ᱫᱚᱦᱚᱭᱟ ᱜᱮᱭᱟ ᱠᱚ ᱱᱮᱛᱟᱨ᱾
ᱮᱥᱯᱳᱨᱴ ᱮᱠᱫᱚᱢ ᱮᱥᱯᱳᱨᱴᱥ ᱦᱚᱸ ᱵᱟᱯᱮ ᱫᱚᱦᱚᱭ ᱜᱮᱭᱟ?
ᱵᱟᱝ᱾
ᱟᱪᱪᱷᱟ ᱟᱞᱮ ᱥᱮᱫ ᱫᱚ ᱜᱚᱢᱠᱮ ᱥᱯᱳᱨᱴᱥ ᱞᱮ ᱫᱚᱦᱚᱭᱟ ᱛᱚ ᱟᱹᱰᱤ ᱨᱟᱹᱥᱠᱟᱹ ᱛᱮᱜᱮ ᱱᱚᱣᱟ ᱠᱩᱲᱤ ᱦᱚᱯᱚᱱᱟᱜ ᱠᱚ ᱢᱮᱡᱤᱠᱮᱞ ᱪᱮᱭᱟᱨ ᱛᱟᱯᱚᱨᱮ ᱵᱳᱢᱵᱟᱛᱤ ᱪᱮᱮᱨᱡ, ᱴᱩᱠᱩᱡ ᱫᱟᱞ
ᱦᱩᱸ᱾
ᱛᱟᱨᱯᱚᱨᱮ ᱚᱱᱠᱟᱜᱮ ᱟ ᱡᱮᱢᱚᱱ ᱠᱟᱹᱰᱷᱩᱢ ᱪᱟᱯᱟᱜ ᱛᱟᱨᱯᱚᱨᱮ ᱚᱱᱮ ᱡᱟᱦᱟᱸ ᱥᱤᱸᱡᱩ ᱥᱤᱸᱡᱩ ᱵᱚᱦᱚᱜ ᱨᱮ ᱤᱭᱟᱹ ᱠᱟᱛᱮᱜ ᱠᱚᱱᱴᱨᱳᱞ ᱠᱟᱛᱮ ᱛᱟᱲᱟ-ᱛᱟᱲᱟᱢ ᱦᱩᱭᱩᱜᱼᱟ᱾
ᱚ᱾
ᱚᱱᱟ ᱠᱚᱞᱮ ᱫᱚᱦᱚᱭ ᱜᱮᱭᱟ ᱟᱹᱰᱤ ᱜᱟᱱ ᱠᱩᱲᱤᱜᱤᱫᱽᱨᱟᱹ ᱮᱥᱯᱳᱨᱴᱥ ᱠᱚ ᱛᱟᱨᱯᱚᱨᱮ ᱟᱵᱚ ᱠᱚᱲᱟ ᱦᱚᱯᱚᱱ ᱞᱟᱹᱜᱤᱫ ᱦᱚᱸ ᱛᱟᱦᱮᱸᱱᱟ᱾ ᱵᱟᱵᱮᱨ ᱜᱚᱦᱚᱲ, ᱵᱚᱞᱛᱷᱤᱭᱟᱹ, ᱵᱳᱢᱵᱟᱹᱛᱤ ᱡᱮᱨᱮᱫ᱾
ᱦᱮᱸ᱾
ᱵᱟᱹᱦᱩ ᱤᱛᱩ ᱚᱱᱟ ᱠᱚᱞᱮ ᱫᱚᱦᱚᱭ ᱜᱮᱭᱟ ᱟᱨ ᱜᱚᱱᱚᱝ ᱦᱤᱥᱟᱹᱵ ᱛᱮᱫᱚ ᱠᱩᱲᱤ ᱜᱤᱫᱽᱨᱟᱹ ᱞᱟᱹᱜᱤᱫ ᱫᱚ ᱥᱟᱹᱲᱤ ᱠᱚᱞᱮ ᱫᱚᱦᱚ ᱠᱟᱜᱼᱟ, ᱛᱟᱨᱯᱚᱨᱮ ᱨᱮᱭᱟᱲ ᱫᱤᱱ ᱧᱩᱨᱦᱩᱜ ᱟᱛᱚ ᱚᱱᱟ ᱯᱚᱨᱚᱵᱽ ᱫᱚ, ᱪᱟᱫᱚᱨ ᱠᱚᱞᱮ ᱫᱚᱦᱚ ᱠᱟᱜᱼᱟ᱾
ᱚᱸ᱾
ᱟᱵᱚ ᱵᱟᱹᱛᱤ ᱠᱚᱢ ᱡᱚᱜ ᱠᱚᱞᱮ ᱫᱚᱦᱚ ᱠᱟᱜᱼᱟ ᱛᱟᱯᱚᱨᱮ ᱚᱱᱠᱟ ᱠᱟᱹᱪ ᱜᱞᱟᱥ ᱠᱚ ᱜᱚᱱᱚᱝ ᱦᱤᱥᱟᱹᱵᱽ ᱛᱮ ᱢᱟᱱᱮ ᱯᱨᱟᱭᱤᱡ ᱦᱤᱥᱟᱹᱵ ᱛᱮᱞᱮ ᱫᱚᱦᱚ ᱠᱟᱜᱼᱟ᱾
ᱦᱟᱸ ᱾
ᱛᱟᱨᱯᱚᱨᱮ ᱠᱚᱲᱟ ᱜᱤᱫᱽᱨᱟᱹ ᱠᱚ ᱞᱟᱹᱜᱤᱫ ᱦᱚᱸ ᱚᱝᱠᱟ ᱜᱮᱧᱡᱤ ᱠᱚᱞᱮ ᱫᱚᱦᱚ ᱠᱟᱜᱼᱟ ᱡᱟᱢᱟ ᱠᱚ ᱾
ᱩᱸᱜ᱾
ᱦᱩᱸ᱾ ᱛᱟᱦᱚᱞᱮ ᱜᱚᱝᱠᱮ ᱟᱯᱮ ᱫᱚ ᱥᱯᱳᱨᱴᱥ ᱠᱚᱫᱚ ᱞᱟᱦᱟᱛᱮ ᱦᱩᱭ ᱵᱟᱲᱟᱜ ᱛᱟᱦᱮᱸᱜᱼᱟ ᱛᱚ ᱞᱟᱦᱟ ᱛᱮᱜᱮ ᱪᱮᱫ ᱪᱮᱫ ᱮᱥᱯᱳᱨᱴᱥ ᱠᱚᱯᱮ ᱫᱚᱦᱚᱭ ᱜᱮᱭᱟ ᱫᱚᱦᱚᱭ ᱛᱟᱦᱮᱸᱜᱼᱟ?
ᱚᱝᱠᱟ ᱜᱮ ᱪᱟᱫᱚᱨ ᱠᱚ ᱟᱨᱚ ᱚᱱᱟ ᱵᱟᱹᱞᱛᱤ ᱾ ᱢᱟᱱᱮ ᱴᱤᱯᱷᱤᱱ ᱠᱳᱣᱴᱚ ᱠᱚ ᱡᱟᱦᱟᱸ ᱨᱮᱠᱚ ᱯᱨᱚᱭᱳᱡᱚᱱ ᱯᱟᱲᱦᱟᱜ ᱜᱮᱭᱟ ᱾
ᱟᱪᱪᱷᱟ, ᱟᱨ ᱠᱚᱲᱟ ᱦᱚᱯᱚᱱ ᱞᱟᱹᱜᱤᱫ ᱫᱚ?
ᱚᱝᱠᱟ ᱜᱮ ᱡᱷᱚᱛᱚ ᱥᱮᱢ ᱡᱤᱱᱤᱥ ᱜᱮ ᱛᱟᱦᱮᱱ ᱜᱮᱭᱟ ᱾
ᱟᱪᱪᱷᱟ ᱜᱚᱝᱠᱮ, ᱱᱚᱣᱟ ᱥᱯᱳᱨᱴᱥ ᱢᱳᱫᱽᱫᱷᱮ ᱨᱮᱫᱚ ᱪᱮᱜ ᱪᱮᱜ ᱥᱯᱳᱨᱴᱥ ᱠᱚᱯᱮ ᱫᱚᱦᱚᱭ ᱛᱟᱦᱮᱸᱜᱼᱟ ᱪᱮᱜ ᱪᱮᱜ ᱠᱷᱮᱞᱟ ᱫᱷᱩᱞᱟ?
ᱚᱱᱟᱻ ᱚᱱᱟ ᱴᱩᱠᱩᱡ ᱫᱟᱞ ᱠᱚ ᱾
ᱦᱮᱸ ᱾
ᱟᱫᱚ, ᱠᱩᱨᱤ ᱜᱤᱫᱽᱨᱟᱹ ᱡᱟᱦᱟᱸ ᱪᱮᱭᱟᱨ ᱱᱟᱜ ᱠᱷᱮᱞ ᱠᱚ ᱫᱚᱦᱚᱭ ᱜᱮᱭᱟ ᱠᱚ ᱾
ᱦᱩᱸ ᱦᱮᱸ, ᱢᱟᱱᱮ ᱪᱤᱫ ᱪᱮᱭᱟᱨ ᱨᱮᱯᱮ ᱦᱮᱸ ᱥᱮ ᱾
ᱦᱮᱸ
ᱟᱪᱪᱷᱟ, ᱛᱟᱯᱚᱨᱮ ᱠᱚ-ᱠᱚᱲᱟ ᱦᱚᱯᱚᱱᱟᱜ ᱫᱚ ᱪᱮᱜ ᱪᱮᱜ ᱯᱮ ᱫᱚᱦᱚᱭᱚ ᱜᱮᱭᱟ?
ᱟᱫᱚ ᱠᱩᱨᱤ ᱦᱚᱯᱚᱱᱟᱜ ᱠᱚᱨᱟ ᱦᱚᱯᱚᱱᱟᱜ ᱢᱤᱫᱴᱟᱝ ᱛᱟᱦᱮᱸᱞᱮᱱᱟ ᱚᱱᱟ ᱵᱟᱵᱮᱨ ᱜᱚᱦᱚᱨ ᱱᱟᱜ
ᱟᱪᱪᱷᱟ ᱟᱪᱪᱷᱟ
ᱟᱫᱚᱻ ᱠᱚᱨᱟ ᱦᱚᱯᱚᱱᱟᱜ ᱫᱚ ᱛᱟᱦᱮᱸ ᱞᱮᱱᱟ ᱢᱤᱫᱴᱟᱝ ᱯᱷᱩᱴᱵᱚᱞ ᱨᱮᱱᱟᱜ ᱾
ᱯᱷᱩᱴᱵᱚᱞ?
ᱦᱟᱸ ᱾
ᱟᱪᱪᱷᱟ ᱟᱪᱪᱷᱟ᱾ ᱦᱮᱸ ᱟᱹᱰᱤ, ᱮᱸᱜ ᱟᱹᱰᱤ ᱱᱚᱣᱟ ᱟᱵᱚ ᱢᱟ ᱵᱚᱪᱷᱚᱨ ᱨᱮ ᱢᱤᱫ ᱫᱷᱟᱣ ᱱᱚᱣᱟ ᱥᱟᱠᱨᱟᱛ ᱯᱚᱨᱚᱵᱽ ᱦᱩᱭᱩᱜ ᱛᱟᱵᱚᱱᱟ ᱾
ᱦᱮᱸ!
ᱛᱚ ᱚᱱᱟ ᱨᱮᱜᱮ ᱡᱩᱫᱤ ᱵᱟᱢ ᱨᱟᱹᱥ ᱠᱩᱥᱤ ᱨᱟᱹᱥᱠᱟᱹᱭᱟ ᱥᱮ ᱨᱟᱹᱥᱠᱟᱹ ᱨᱚᱢᱚᱡᱽ ᱟᱛᱮ ᱵᱟᱢ ᱯᱟᱨᱚᱢᱟ ᱛᱟᱦᱚᱞᱮ ᱠᱳᱱᱳ ᱤᱭᱟᱹᱜᱮ ᱵᱟᱝ ᱦᱩᱭᱩᱜᱼᱟ, ᱯᱚᱨᱚᱵᱽ ᱞᱮᱠᱟ ᱜᱮ ᱵᱟᱝ ᱦᱩᱭᱩᱜᱼᱟ ᱦᱮᱸ ᱥᱮ ᱾
ᱦᱮᱸ
ᱛᱟᱨᱯᱚᱨᱮ ᱚᱝᱠᱟ ᱠᱟᱛᱮᱜ ᱜᱮ ᱥᱯᱳᱨᱴᱥ ᱠᱚᱫᱚ ᱟᱞᱮ ᱫᱚᱞᱮ ᱱᱮᱛᱟᱨ ᱫᱚ ᱟᱨᱚ ᱵᱚᱨᱚᱝ ᱵᱷᱟᱜᱮ-ᱵᱷᱟᱜ-ᱵᱷᱟᱜᱮ ᱧᱚᱜ ᱞᱮ ᱠᱚᱨᱟᱣ ᱮᱫᱟ ᱾ ᱢᱟᱱᱮ ᱪᱮᱥᱴᱟᱭ ᱫᱟᱞᱮ ᱠᱤ ᱵᱷᱟᱜᱮ ᱯᱚᱨᱚᱵᱽ ᱟᱵᱚᱱᱟᱜ ᱵᱷᱟᱜᱮ ᱧᱚᱜ ᱵᱚᱱ ᱢᱟᱱᱟᱣᱟ ᱾ ᱟᱵᱚᱱᱟᱜ ᱟ-ᱟᱵᱚ ᱥᱚᱢᱟᱡᱽ ᱨᱮᱱᱟᱜ ᱟᱵᱚᱱᱟᱜ ᱯᱚᱨᱚᱵᱽ ᱯᱚᱨᱚᱵᱽ ᱜᱮ ᱜᱮᱛᱚ ᱠᱟᱱᱟ ᱱᱚᱣᱟ ᱫᱚ ᱾
ᱦᱮᱸ ᱾
ᱫᱮᱠᱳᱣᱟᱜ ᱯᱚᱨᱚᱵᱽ ᱥᱮ ᱫᱮᱠᱳᱣᱟᱜ ᱤᱭᱟᱹ ᱫᱚ ᱵᱟᱝ ᱠᱟᱱᱟ ᱯᱩᱡᱟᱹ ᱱᱚᱣᱟ ᱫᱚ ᱟᱵᱚᱱᱟᱜ ᱱᱤᱡᱮᱨᱟᱜ ᱠᱟᱱᱟ ᱾ ᱛᱚ ᱚᱱᱟᱛᱮ ᱟᱞᱮ ᱫᱚᱞᱮ ᱪᱮᱥᱴᱟᱭᱟ ᱵᱷᱟᱜᱮ ᱛᱮᱵᱚᱱ ᱯᱟᱨᱚᱢᱟ ᱨᱟᱹᱥᱠᱟᱹ ᱨᱚᱢᱚᱡᱽ ᱛᱮ ᱵᱷᱟᱜᱤ ᱛᱮ ᱟᱨᱠᱤ ᱾
ᱦᱩᱸ
ᱟᱨ ᱟᱹᱵᱤᱱ ᱥᱮᱜ ᱟᱨ ᱟᱯᱮ ᱥᱮᱜ ᱢᱟ ᱟᱹᱵᱤᱱ ᱡᱟᱦᱟᱸ ᱞᱮᱠᱟ ᱵᱤᱱ ᱞᱟᱹᱭᱮᱫᱟ ᱚᱝᱠᱟ ᱚᱱᱛᱮ ᱚᱱᱛᱮᱱᱟᱜ ᱠᱟᱛᱷᱟ ᱠᱚ ᱟᱸᱡᱚᱢ ᱠᱟᱛᱮ ᱟᱹᱰᱤ ᱠᱷᱟᱨᱟᱯ ᱵᱩᱡᱷᱟᱹᱜ ᱠᱟᱱᱟ ᱱᱚᱝᱠᱟ ᱵᱟᱵᱚᱱᱟᱜ ᱥᱚᱢᱟᱡᱽ ᱨᱮᱱᱟᱜ ᱯᱚᱨᱚᱵᱽ ᱥᱮ ᱠᱟᱞᱪᱟᱨ ᱠᱚᱜᱮ ᱵᱟᱯᱮ ᱫᱚᱦᱚᱭᱫᱟ ᱾ ᱢᱟᱱᱮ ᱡᱟᱦᱟᱸ ᱫᱚ ᱦᱩᱭᱩᱜ ᱠᱟᱱᱟ ᱟᱸᱜ ᱤᱫᱤᱭ ᱫᱟᱯᱮ ᱟᱨᱠᱤ
ᱦᱮᱸ ᱾
ᱛᱚ ᱤᱱᱟᱹ ᱠᱚ ᱠᱟᱛᱷᱟ ᱠᱚ ᱟᱸᱡᱚᱢ ᱠᱟᱛᱮᱜ ᱢᱟ ᱟᱹᱰᱤ ᱠᱷᱟᱨᱟᱯ ᱵᱩᱡᱷᱟᱹᱜ ᱠᱟᱱᱟ ᱾ ᱛᱚ ᱪᱮᱥ